ᱟᱜᱮ
ᱦᱳᱭ ᱪᱮᱫ ᱞᱮᱠᱟᱱ ᱱᱟᱯᱟᱭ ᱜᱮᱭᱟᱯᱮ?
ᱦᱩᱸ ᱱᱟᱯᱟᱭ ᱜᱮ?
ᱢᱟᱥᱮ ᱱᱤᱛᱚᱜ ᱪᱮᱫ ᱞᱮᱠᱟ ᱥᱟᱛᱟᱢ ᱥᱟᱞᱟᱜ ᱪᱟᱞᱟᱜ ᱦᱩᱭᱩᱜᱼᱟ?, ᱥᱮ ᱪᱮᱫ ᱞᱮᱠᱟ?
ᱦᱮᱸ ᱥᱟᱛᱟᱢ ᱥᱟᱞᱟᱜ ᱜᱮ ᱪᱟᱞᱟᱜ ᱦᱩᱭᱩᱜᱼᱟ?
ᱦᱚᱸ ᱢᱟ ᱛᱚᱵᱮ ᱚᱱᱛᱮ ᱠᱷᱚᱡ ᱜᱮ ᱡᱟᱦᱟᱸ ᱟᱢ ᱥᱮᱫ ᱠᱷᱚᱱ ᱞᱟᱹᱭ ᱥᱚᱫᱚᱨᱚᱜᱼᱟ, ᱟᱨ ᱟᱢ ᱥᱮᱫ ᱠᱷᱚᱱ ᱦᱚᱸ ᱠᱩᱞᱤ ᱫᱚ᱾
ᱦᱳᱭ,
ᱵᱟᱨ ᱥᱮᱡ ᱠᱷᱚᱱ ᱜᱮ ᱛᱟᱦᱳᱸᱱ ᱫᱚᱨᱠᱟᱨᱟ᱾ ᱛᱚ ᱚᱱᱟ ᱞᱮᱠᱟ ᱥᱟᱛᱟᱢ ᱥᱮᱫ ᱜᱮᱞᱟᱝ ᱪᱟᱞᱟᱜ ᱠᱟᱱᱟ ᱛᱚ ᱥᱟᱛᱟᱢ ᱛᱟᱞᱟᱝ ᱫᱚ ᱪᱮᱫ ᱢᱮᱱᱟᱜ ᱟᱠᱟᱫᱟ?
ᱟᱨ ᱥᱟᱛᱟᱢ ᱛᱟᱞᱟᱝ ᱫᱚ ᱢᱮᱱᱟᱜᱼᱟ, ᱟᱹᱨᱤᱪᱟᱹᱞᱤ ᱵᱟᱵᱚᱫ,
ᱟᱪᱪᱷᱟ, ᱛᱚ ᱟᱹᱨᱤᱪᱟᱹᱞᱤ ᱠᱚ ᱵᱟᱵᱚᱫ ᱛᱮ ᱢᱟᱥᱮ ᱪᱮᱫ ᱪᱮᱫ ᱠᱚᱢ ᱞᱟᱹᱭ ᱫᱟᱲᱮᱭᱟᱜᱼᱟ?
ᱛᱚ ᱟᱹᱨᱤᱪᱟᱹᱞᱤ ᱫᱚ ᱥᱟᱱᱛᱟᱲ ᱥᱚᱢᱟᱡᱽ ᱨᱮᱢ ᱧᱮᱞ ᱠᱷᱟᱱ ᱛᱚ ᱟᱹᱨᱤᱪᱟᱹᱞᱤ ᱫᱚ ᱯᱮᱭᱟᱜ ᱞᱮᱠᱟᱱ ᱢᱮᱱᱟᱜ ᱟᱠᱟᱜ ᱛᱟᱵᱚᱱᱟ ᱡᱟᱱᱟᱢ ᱟᱹᱨᱤᱪᱟᱹᱞᱤ, ᱵᱟᱯᱞᱟ ᱟᱹᱨᱤᱪᱟᱹᱞᱤ, ᱟᱨ ᱜᱩᱡᱩᱜ ᱟᱹᱨᱤᱪᱟᱹᱞᱤ ᱾
ᱟᱸ ᱟᱹᱰᱤ ᱱᱟᱯᱟᱭ ᱛᱳ ᱱᱚᱣᱟ ᱠᱚ ᱟᱹᱨᱤᱪᱟᱹᱤ ᱨᱮ ᱵᱟᱯᱞᱟ ᱠᱚᱨᱮ ᱫᱚ ᱦᱟᱸᱜ ᱮᱸ ᱪᱮᱫ ᱞᱮᱠᱟᱛᱮ ᱵᱟᱲᱟᱭ ᱫᱟᱲᱮᱭᱟᱜᱼᱟ, ᱡᱮ ᱱᱚᱣᱟ ᱵᱟᱯᱞᱟ ᱟᱹᱨᱤᱪᱟᱹᱞᱤ ᱠᱟᱱᱟ ᱢᱮᱱᱛᱮ ᱱᱟᱦᱟᱜ ᱚᱱᱠᱟ ᱾
ᱵᱟᱯᱞᱟ ᱟᱹᱨᱤᱪᱟᱹᱨᱤ
ᱦᱮᱸ ᱢᱮᱱᱫᱚ ᱵᱟᱯᱞᱟ ᱨᱮᱱᱟᱜ ᱟᱹᱨᱤᱪᱟᱹᱞᱤ ᱫᱚ ᱪᱮᱫ ᱞᱮᱠᱟ? ᱢᱮᱱᱫᱚ ᱚᱱᱟᱨᱮ ᱫᱚᱝ ᱠᱚ ᱢᱮᱱᱟᱜ ᱟᱥᱮ ᱪᱮᱫ ᱠᱚ? ᱵᱟᱯᱞᱟ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱚᱠᱟᱞᱮᱠᱟ? ᱵᱟᱯᱞᱟ ᱟᱹᱨᱤᱪᱟᱹᱞᱤ ᱨᱮ ᱟᱫᱚ ᱪᱮᱜ ᱠᱚ ᱢᱮᱱᱟᱜᱼᱟ ᱪᱮᱜ ᱠᱚ ᱧᱮᱞ ᱧᱟᱢᱚᱜᱚᱜ ᱠᱟᱱᱟ ᱵᱟᱯᱞᱟ ᱟᱹᱨᱤᱪᱟᱹᱞᱤ ᱨᱮ?
ᱵᱟᱯᱞᱟ ᱟᱹᱨᱤᱪᱟᱹᱞᱤ ᱨᱮᱫᱚ ᱵᱚᱱ ᱧᱮᱞ ᱠᱷᱟᱱ ᱛᱚ ᱟᱨ ᱡᱚᱛᱚ ᱠᱦᱚᱱ ᱞᱟᱦᱟ ᱨᱮᱫᱚ ᱩ ᱡᱟᱶᱟᱭ ᱧᱮᱞ ᱦᱩᱭᱩᱜ ᱠᱟᱱᱟ ᱡᱟᱶᱟᱭ ᱥᱮ ᱵᱟᱹᱦᱩ ᱧᱮᱞ, ᱟᱨ ᱚᱱᱟ ᱛᱟᱭᱱᱚᱢ ᱫᱚ ᱦᱚᱨᱚᱜ ᱦᱩᱭᱩᱜ ᱠᱟᱱᱟ ᱡᱟᱦᱟᱸ ᱫᱚ ᱠᱩᱞᱤ ᱥᱮᱱ ᱫᱚ ᱵᱟᱱᱫᱮ ᱠᱚ ᱢᱮᱛᱟᱜᱼᱟ ᱟᱨ ᱚᱱᱟ ᱛᱟᱭᱚᱢ ᱜᱮ ᱥᱟᱸᱜᱮ ᱵᱟᱹᱨᱭᱟᱹᱛ ᱛᱮᱠᱚ ᱪᱟᱞᱟᱜ ᱠᱟᱱᱟ ᱠᱚ ᱠᱚᱲᱟ ᱯᱟᱦᱴᱟ ᱥᱮᱱ ᱠᱷᱚᱱ ᱠᱩᱲᱤ ᱥᱮᱱ ᱛᱳ ᱧᱮᱞ ᱠᱷᱟᱱ ᱵᱚᱱ ᱱᱚᱣᱟ ᱨᱮᱫᱚ ᱥᱟᱱᱛᱟᱞ ᱥᱚᱢᱟᱡᱽ ᱨᱮᱫᱚ ᱟᱴ ᱞᱮᱠᱟ, ᱜᱟᱱ ᱵᱟᱯᱞᱟ ᱢᱮᱱᱟᱜ ᱟᱠᱟᱜ ᱛᱟᱵᱚᱱᱟ ᱚᱱᱟ ᱫᱚ ᱦᱟᱸᱜ ᱱᱟᱥᱮ ᱵᱟᱹᱧ ᱞᱟᱹᱭ ᱫᱟᱲᱮᱭᱟᱜᱼᱟ᱾
ᱟᱫᱚ ᱚᱱᱟ ᱤᱧ ᱫᱤᱥᱟᱹ ᱢᱮᱱᱟᱜ ᱛᱤᱧᱟ ᱟᱥ ᱥᱟᱱᱛᱟᱞ ᱟᱹᱨᱤᱪᱟᱹᱞᱤ ᱨᱮᱭᱟᱜ ᱤᱨᱟᱹᱞ ᱴᱟᱜ ᱥᱮ ᱟᱴ ᱴᱟᱜ ᱢᱮᱱᱟᱜᱼᱟ, ᱟᱨ ᱟᱫᱦᱟᱱᱟᱜ ᱯᱩᱛᱷᱤ ᱨᱮᱫᱚ ᱥᱳᱞᱳᱚ ᱴᱟᱜ ᱥᱮ ᱵᱟᱨᱚ ᱴᱟᱜ ᱚᱱᱠᱟ ᱦᱚᱸᱧ ᱧᱮᱞ ᱟᱠᱟᱫ-ᱟ ᱾ ᱟ ᱵᱟᱯᱞᱟ ᱨᱮᱭᱟᱜ ᱚᱱᱟ ᱪᱮᱜ ᱞᱟᱹᱭ ᱛᱤᱱᱟᱹᱜ ᱢᱟᱱᱮ ᱚᱠᱟ ᱞᱮᱠᱟ ᱛᱤᱱᱟᱹᱜ ᱜᱟᱱ ᱵᱟᱯᱞᱟ ᱢᱮᱱᱟᱜᱼᱟ ᱤᱧᱟᱹᱜ ᱫᱤᱥᱟᱹ ᱞᱮᱠᱟᱛᱮ ᱟᱨ ᱢᱤᱫ ᱵᱟᱨ ᱯᱩᱛᱷᱤ ᱨᱮᱜᱮ ᱯᱟᱲᱦᱟᱣ ᱠᱟᱱᱤᱧ ᱮ ᱥᱮ ᱟᱠᱤᱞ ᱜᱮᱭᱟᱱ ᱯᱩᱛᱷᱤᱨᱮ᱾ ᱟᱫᱚ ᱚᱱᱟ ᱞᱟᱹᱭ ᱞᱮᱠᱷᱟᱡ ᱜᱟᱱᱚᱜᱚᱜᱼᱟ ᱛᱚ?
ᱦᱳᱭ ᱜᱟᱱᱚᱜᱚᱜ ᱜᱮᱭᱟ᱾
ᱦᱮ ᱛᱚᱵᱮᱧ ᱞᱟᱹᱭ ᱞᱮᱜᱟᱭᱫᱟ᱾ ᱟᱸᱜ ᱯᱟᱹᱦᱤᱞ ᱫᱚ ᱦᱩᱭᱩᱜ ᱠᱟᱱᱟ ᱱᱚᱣᱟ ᱫᱚᱞ ᱥᱮ ᱴᱩᱝᱠᱤ ᱫᱤᱯᱤᱞ ᱵᱟᱯᱞᱟ ᱟᱨ ᱢᱤᱫᱴᱮᱡ ᱦᱮᱱᱟᱜᱼᱟ ᱤᱛᱩᱫ ᱥᱤᱸᱫᱩᱨ ᱵᱟᱯᱞᱟ᱾ ᱨᱟᱦᱤ ᱟ ᱟᱨ ᱢᱮᱱᱟᱜᱼᱟ ᱠᱚᱸᱰᱮᱞ ᱧᱟᱯᱟᱢ ᱵᱟᱯᱞᱟ᱾ ᱟᱨ ᱨᱟ ᱟᱸᱜ ᱜᱚᱥᱚ ᱵᱟᱯᱞᱟ ᱮᱝᱠᱟ ᱦᱟᱸᱜ ᱫᱤᱥᱟᱹᱜᱼᱟ ᱟᱫᱚ ᱟᱹᱰᱤ ᱫᱤᱱ ᱛᱟᱦᱮᱱ ᱯᱟᱲᱦᱟᱣ ᱦᱩᱭ ᱞᱮᱱᱟ ᱢᱚᱬᱮ ᱥᱟᱜ ᱥᱮ ᱛᱩᱨᱩᱭ ᱴᱟ ᱢᱮᱱᱟᱜᱼᱟ᱾
ᱟᱫᱚ ᱤᱧᱦᱚᱸ ᱤᱱᱟᱹᱜ ᱜᱮᱱᱤᱧ ᱫᱤᱥᱟᱹ ᱫᱟᱲᱮ ᱠᱟᱫᱟ ᱟᱫᱚ ᱚᱱᱟ ᱫᱚᱦᱲᱟ ᱡᱩᱫᱤ ᱯᱩᱛᱷᱤ ᱨᱮᱵᱚ ᱧᱮᱞ ᱧᱚᱜᱟ ᱮᱠᱷᱟᱱ ᱫᱚ ᱡᱚᱛᱚ ᱵᱟᱯᱞᱟ ᱫᱤᱥᱟᱹᱜᱼᱟ᱾
ᱥᱮ ᱪᱮᱫ ᱞᱮᱠᱟ?
ᱦᱮᱸ ᱫᱤᱥᱟᱹ ᱧᱚᱜᱚᱜᱼᱟ ᱛᱚ ᱟᱢ ᱞᱮᱭ ᱠᱮᱜ ᱠᱷᱟᱱ ᱤᱧᱦᱚᱸ ᱛᱷᱚᱲᱟ ᱛᱷᱩᱲᱤᱧ ᱫᱤᱥᱟᱹ ᱧᱚᱜ ᱠᱮᱫᱟ᱾ ᱟᱸ ᱚᱱᱟᱨᱮ ᱢᱮᱱᱟᱜ ᱛᱟᱵᱚᱱᱟ ᱜᱷᱟᱹᱨᱫᱤ ᱡᱟᱶᱟᱭ ᱵᱟᱯᱞᱟ ᱦᱚᱸ᱾ ᱟᱨ ᱳᱭᱟᱹ ᱫᱚ ᱥᱟᱱᱛᱟᱞ ᱥᱚᱢᱟᱡᱽ ᱫᱚ ᱨᱟᱺᱰᱤ ᱪᱷᱟᱹᱰᱣᱤ ᱵᱟᱯᱞᱟ ᱦᱚᱸ ᱦᱩᱭᱩᱜ ᱠᱟᱱᱟ ᱟᱨ ᱥᱟᱸᱜᱷᱟ ᱵᱟᱯᱞᱟ ᱦᱚᱸ ᱦᱩᱭᱩᱜ ᱠᱟᱱᱟ᱾
ᱦᱳᱭ ᱦᱳᱭ ᱟᱹᱰᱤ ᱱᱟᱯᱟᱭᱮᱢ ᱞᱟᱹᱭ ᱠᱮᱫᱟ᱾ ᱮᱸᱜ ᱟᱵᱚ ᱦᱚᱲ ᱫᱚ ᱡᱚᱛᱚ ᱞᱮᱠᱟ ᱵᱟᱯᱞᱟ ᱜᱟᱱᱚᱜᱚᱜ ᱜᱮᱭᱟ᱾ ᱟᱨ ᱚᱱᱟ ᱫᱚ ᱟᱵᱚ ᱥᱟᱶᱛᱟ ᱨᱮᱭᱟᱜ ᱢᱮᱱᱫᱚ ᱮ ᱱᱟᱯᱟᱭ ᱜᱮᱭᱟ ᱢᱟᱱᱮ ᱟᱵᱚᱣᱟᱜ ᱨᱮ ᱟᱹᱰᱤ ᱢᱚᱡᱽ ᱚᱱᱠᱟ ᱱᱤᱭᱚᱢ ᱢᱮᱱᱟᱜ ᱟᱠᱟᱫᱟ ᱡᱚᱛᱚ ᱞᱮᱠᱟᱱᱟᱜ ᱵᱟᱯᱞᱟ ᱜᱟᱱᱚᱜᱚᱜ ᱠᱟᱱ ᱜᱮᱭᱟ᱾
ᱦᱳᱭ᱾
ᱟᱸ ᱛᱚ ᱱᱚᱣᱟ ᱵᱟᱯᱞᱟ ᱨᱮ ᱟ ᱵᱟᱯᱞᱟ ᱨᱮ ᱦᱟᱸᱜ ᱡᱟᱦᱟᱸ ᱧᱮᱞ ᱟᱠᱟᱱᱟ ᱵᱟᱝᱢᱟ ᱟᱵᱚᱣᱟᱜ ᱵᱟᱯᱞᱟ ᱱᱚᱣᱟ ᱜᱤᱨᱟᱹ ᱫᱚ ᱪᱮᱫ ᱞᱮᱠᱟ ᱠᱚ ᱛᱚᱞᱟ ᱢᱮᱱᱫᱚ ᱛᱤᱱᱟᱹᱜ ᱞᱮᱠᱟ ᱢᱮᱱᱟᱜᱼᱟ ᱟᱨ ᱛᱤᱱᱟᱹᱜ ᱯᱨᱚᱠᱟᱨ ᱢᱮᱱᱫᱚ ᱱᱚᱣᱟ ᱵᱟᱲᱟᱭ ᱫᱚᱨᱠᱟᱨ ᱠᱟᱱᱟ ᱢᱮᱱᱫᱚ ᱛᱤᱱᱟᱹᱜ ᱜᱟᱱ ᱚᱱᱠᱟ ᱛᱤᱱᱟᱹᱜ ᱫᱤᱱ ᱨᱮᱭᱟᱜ ᱛᱟᱦᱮᱱ ᱠᱟᱱᱟ ᱚᱠᱟ ᱞᱮᱠᱟ ᱚᱠᱟ ᱠᱚᱨᱮ?
ᱛᱚ ᱜᱤᱨᱟᱹ ᱫᱚ ᱡᱟᱦᱟᱸ ᱠᱚᱨᱮ ᱫᱚ ᱧᱮᱞᱚᱜ ᱠᱟᱱᱟ ᱥᱮ ᱟᱞᱮ ᱥᱮᱱ ᱫᱚ ᱠᱟ ᱯᱮ ᱫᱤᱱ ᱨᱮ ᱟᱨ ᱵᱟᱝᱠᱷᱟᱱ ᱢᱚᱬᱮ ᱫᱤᱱ ᱨᱮ ᱜᱤᱨᱟᱹ ᱠᱚ ᱛᱚᱞ ᱫᱟᱠᱚ᱾ ᱚᱱᱛᱮ ᱟᱯᱮ ᱥᱮᱱ
ᱦᱟᱸ ᱦᱟᱸ ᱟᱞᱮ ᱥᱮᱫ ᱦᱚᱸ ᱟᱞᱮ ᱥᱮᱫ ᱟᱞᱮ ᱥᱮᱫ ᱦᱚᱸ ᱢᱟᱱᱮ ᱢᱚᱬᱮ ᱫᱤᱱ ᱟᱨ ᱵᱟᱠᱷᱟᱡ ᱯᱮ ᱫᱤᱱ ᱟᱫᱚ ᱱᱚᱣᱟ ᱫᱚ ᱥᱚᱢᱚᱭ ᱨᱮᱭᱟᱜ ᱧᱮᱞ ᱠᱟᱛᱮᱜ ᱢᱟᱫᱮ ᱟᱵᱚᱣᱟᱜ ᱚᱠᱛᱚ ᱤᱫᱤ ᱠᱟᱛᱮᱫ᱾ ᱢᱮᱱ ᱫᱚ ᱚᱠᱚᱭ ᱫᱚ ᱢᱮᱱ ᱥᱟᱱᱟᱭᱮ ᱠᱟᱱᱟ ᱡᱮ ᱵᱟᱝ ᱢᱟ ᱛᱷᱚᱲᱟ ᱥᱚᱢᱚᱭ ᱵᱟᱠᱚ ᱠᱚᱢ ᱱᱚᱜᱟ ᱪᱮᱫᱟᱜ ᱥᱮ ᱜᱤᱨᱟᱹ ᱛᱚᱞ ᱦᱤᱞᱳᱜ ᱠᱷᱚᱡ ᱫᱚ ᱥᱩᱱᱩᱢ ᱥᱟᱥᱟᱝ ᱠᱚ ᱚᱡᱚᱜ ᱦᱩᱭᱩᱜ ᱠᱟᱱᱟ ᱥᱮ᱾ ᱚᱱᱟᱛᱮ ᱯᱮ ᱫᱤᱱ ᱚᱱᱠᱟ ᱵᱚ ᱤᱫᱤ ᱧᱚᱜᱟ, ᱥᱮ ᱪᱮᱫ ᱞᱮᱠᱟ ᱦᱟᱸᱜ?
ᱦᱳᱭ᱾
ᱟᱨ ᱟᱫᱚ ᱱᱚᱣᱟ ᱜᱤᱨᱟᱹ ᱛᱚᱞ ᱠᱚ ᱛᱟᱞᱟ ᱨᱮᱫᱚ ᱟᱨ ᱪᱮᱫ ᱪᱮᱫ ᱠᱚ ᱦᱩᱭ ᱵᱟᱲᱟᱜ-ᱟ ᱚᱱᱠᱟ ᱮᱠᱴᱤᱵᱷᱤᱴᱤ ᱥᱮ ᱚᱱᱠᱟ ᱠᱟᱢᱤ ᱦᱚᱨᱟ ᱠᱚ ᱚᱱᱠᱟ?
ᱜᱤᱨᱟᱹ ᱛᱚᱞ ᱮ
ᱦᱮᱸ ᱤᱧ ᱢᱮᱱᱫᱚ ᱱᱚᱜ-ᱚ ᱱᱚᱝᱠᱟ ᱦᱩᱭᱩᱜ-ᱟ ᱡᱮᱢᱚᱱ ᱫᱚᱝ, ᱫᱚᱝ ᱠᱚᱦᱚᱸ ᱠᱚ ᱮᱱᱮᱡ ᱵᱟᱲᱟᱜ-ᱟ ᱟᱫᱷᱟᱱ ᱟᱛᱩ ᱨᱮᱫᱚ᱾ ᱡᱮ ᱦᱤᱞᱳᱜ ᱠᱷᱚᱡ ᱜᱤᱨᱟ ᱛᱚᱞᱚᱜ-ᱟ ᱮᱱ ᱦᱤᱞᱳᱜ᱾ ᱟᱨ ᱱᱚᱣᱟ ᱫᱚᱝ ᱥᱟᱶᱛᱮ ᱞᱟᱜᱽᱬᱮ ᱟᱭᱩᱵ ᱥᱮᱫ᱾ ᱱᱚᱝᱠᱟ᱾ ᱱᱚᱣᱟ ᱜᱤᱨᱟᱹ ᱛᱚᱞ ᱨᱮ ᱟᱫᱚ ᱫᱚᱝ ᱠᱚᱫᱚ ᱟᱯᱮ ᱥᱮᱫ ᱠᱚ ᱮᱱᱮᱡᱼᱟ ᱥᱮ ᱱᱚᱣᱟ ᱱᱚᱝᱠᱟ ᱟ ᱱᱚᱣᱟ ᱵᱟᱡᱟ ᱠᱚ ᱪᱚᱸᱜᱟ ᱠᱚᱠᱚ ᱮᱱᱮᱡᱼᱟ᱾
ᱛᱚ ᱟᱞᱮ ᱥᱮᱫ ᱫᱚ ᱵᱟᱯᱞᱟ ᱠᱚᱨᱮ ᱫᱚ ᱮ ᱫᱚᱝ ᱜᱮ ᱡᱟᱹᱥᱛᱤ ᱠᱟᱛᱮᱜ ᱫᱚᱠᱚ ᱮᱱᱮᱜᱚ-ᱟ ᱠᱚ᱾ ᱟᱨ ᱰᱤ ᱡᱮ ᱫᱚ ᱚᱱᱟ ᱦᱚᱸ ᱠᱚ ᱮᱱᱮᱜᱚᱜ ᱜᱮᱭᱟ ᱟᱫᱚ ᱚᱱᱟ ᱠᱷᱚᱱ ᱵᱟᱹᱲᱛᱤ ᱫᱚ ᱫᱚᱝ ᱜᱮᱠᱚ ᱮᱱᱮᱜᱚᱜ-ᱟ᱾
ᱦᱮᱸ ᱟᱫᱚ ᱱᱚᱛᱮ ᱟᱞᱮ ᱥᱮᱫ ᱱᱚᱰᱮ ᱩᱸ ᱡᱟᱦᱟᱸ ᱜᱮ ᱱᱚᱸᱰᱮ ᱵᱟᱯᱞᱟ ᱠᱚ ᱡᱟᱦᱟᱸ ᱦᱩᱭᱩᱜ ᱠᱟᱱᱟ ᱟᱨ ᱱᱤᱛᱚᱜ ᱵᱚᱱ ᱧᱮᱞᱮᱜ-ᱟ ᱯᱟᱹᱦᱤᱞ ᱫᱚ ᱚᱱᱟ ᱫᱩᱣᱟᱹᱨ ᱞᱮᱵᱮᱜ ᱦᱩᱭᱩᱜ ᱠᱟᱱ ᱛᱟᱦᱮᱱᱟ᱾ ᱟᱫᱚ ᱯᱟᱦᱤᱞᱟᱜ ᱫᱩᱣᱟᱹᱨ ᱞᱮᱵᱮᱜ ᱟᱨ ᱱᱮᱛᱟᱨᱟᱜ ᱫᱩᱣᱟᱹᱨ ᱞᱮᱵᱮᱜ ᱟᱫᱚ ᱯᱟᱦᱤᱞ ᱞᱮᱠᱟ ᱜᱮ ᱢᱮᱱ ᱫᱚ ᱞᱟᱦᱟ ᱨᱮᱜᱮ ᱫᱩᱣᱟᱹᱨ ᱞᱮᱵᱮᱜ ᱦᱩᱭᱩᱜ ᱠᱟᱱᱟ ᱥᱮ ᱱᱮᱛᱟᱨ ᱫᱚ ᱵᱟᱯᱞᱟ ᱥᱟᱶ ᱜᱮ ᱫᱩᱣᱟᱹᱨ ᱠᱚ ᱞᱮᱵᱮᱜ ᱦᱩᱭ ᱵᱟᱲᱟᱜ-ᱟ ᱚᱱᱠᱟ ᱟᱹᱭᱠᱟᱹᱜ-ᱟ, ᱥᱮ ᱪᱮᱫ ᱞᱮᱠᱟ ᱦᱩᱭᱩᱜ ᱠᱟᱱᱟ?
ᱫᱩᱣᱟᱹᱨ ᱞᱮᱵᱮᱜ ᱫᱚ ᱵᱟᱯᱞᱟ ᱥᱟᱶ ᱜᱮ ᱦᱩᱭᱩᱜ ᱠᱟᱱᱟ᱾ ᱞᱟᱦᱟ ᱛᱚ ᱵᱟᱝ ᱦᱩᱭᱩᱜ ᱠᱟᱱᱟ᱾
ᱦᱩᱸ᱾ ᱟᱫᱚ ᱱᱚᱜ-ᱚ ᱱᱚᱣᱟ ᱡᱤᱱᱤᱥ ᱤᱧ ᱧᱮᱞ ᱧᱟᱢ ᱞᱮᱜ-ᱟ ᱡᱮ ᱯᱟᱦᱤᱞ ᱫᱚ ᱟᱵᱚ ᱥᱟᱱ ᱛᱟᱲ ᱥᱟᱶᱛᱟ ᱨᱮᱫᱚ, ᱫᱩᱣᱟᱹᱨ ᱞᱮᱵᱮᱜ ᱵᱟᱯᱞᱟ ᱦᱩᱭᱩᱜ ᱠᱟᱱ ᱛᱟᱦᱮᱱᱟ ᱞᱟᱦᱟ ᱫᱚ᱾ ᱚᱱᱟ ᱛᱟᱭᱚᱢ ᱫᱚ ᱡᱟᱶᱟᱭ ᱫᱷᱩᱛᱤ ᱦᱩᱭᱩᱜ ᱠᱟᱱ ᱛᱟᱦᱮᱱᱟ᱾ ᱚᱱᱟ ᱛᱟᱭᱚᱢ ᱟᱨᱦᱚᱸ ᱡᱟᱦᱟᱸ ᱨᱮ ᱫᱩᱣᱟᱹᱨ ᱞᱮᱵᱮᱜ ᱠᱚ ᱪᱟᱞᱟᱣ ᱮᱱᱟ ᱥᱮ ᱞᱟᱦᱟ ᱛᱮ ᱚᱸᱲᱮ ᱟᱨᱦᱚᱸ ᱵᱟᱹᱨᱭᱟᱹᱛ ᱠᱚ ᱪᱟᱞᱟᱜ-ᱟᱱ ᱛᱟᱦᱮᱱᱟ ᱥᱚᱡᱷᱮ᱾ ᱟᱫᱚ ᱵᱟᱝ ᱫᱚ ᱥᱟᱹᱢᱟᱹᱭ ᱨᱮᱭᱟᱜ ᱢᱟᱱᱮ ᱠᱚᱢᱤ ᱪᱟᱞᱛᱮ ᱛᱮ ᱟᱨ ᱦᱤᱡᱩᱜ ᱥᱮᱱᱚᱜ ᱡᱟᱥᱛᱤ ᱟᱨ ᱜᱟᱹᱰᱤ ᱠᱚ ᱯᱟᱥᱮᱡ ᱵᱟᱨ ᱵᱟᱨ ᱵᱩᱠᱤᱝ ᱠᱚ ᱠᱷᱟᱛᱤᱨ ᱛᱮ ᱱᱮᱛᱟᱨ ᱫᱚ ᱱᱚᱣᱟ ᱵᱟᱯᱞᱟ ᱦᱤᱞᱟᱹᱜ ᱜᱮᱠᱚ ᱫᱩᱣᱟᱹᱨ ᱞᱮᱵᱮᱜ ᱟᱠᱟᱫᱟ᱾ ᱟᱫᱚ ᱱᱚᱜ-ᱚ ᱱᱚᱣᱟ ᱡᱤᱱᱤᱥ ᱟᱹᱭᱠᱟᱹ ᱵᱟᱲᱟ ᱦᱟᱠᱟᱱ ᱜᱮᱭᱟ ᱛᱚ᱾
ᱦᱳᱭ ᱟᱹᱭᱠᱟᱹᱣ ᱟᱠᱟᱱ ᱜᱮᱭᱟ᱾
ᱩᱸᱜ ᱱᱚᱜ-ᱚ ᱱᱚᱝᱠᱟ ᱠᱟ ᱠᱟᱛᱮᱜ ᱜᱮ ᱟᱫᱚ ᱫᱤᱱ ᱫᱚᱠᱚ ᱠᱷᱟᱴᱚ ᱧᱚᱜ ᱟᱠᱟᱫᱟ᱾ ᱟᱨ ᱨᱟ
ᱟᱫᱚ ᱱᱚᱛᱮ ᱟᱞᱮ ᱥᱮᱫ ᱥᱮ ᱟᱞᱮ ᱱᱚᱣᱟ ᱟᱲᱰᱮ ᱯᱟᱥᱮ ᱨᱮᱫᱚ ᱢᱟᱲᱣᱟ ᱞᱟᱛᱟᱨ ᱨᱮ ᱜᱮᱠᱚ ᱤ ᱛᱩᱫ ᱥᱤᱸᱫᱩᱨᱚᱜ-ᱟ ᱟᱫᱚ ᱟᱯᱮ ᱥᱮᱫ ᱫᱚ ᱪᱮᱫ ᱞᱮᱠᱟ ᱠᱩᱞᱦᱤ ᱨᱮ ᱥᱮ ᱱᱚᱣᱟ ᱢᱟᱲᱣᱟ ᱞᱟᱛᱟᱨ ᱨᱮᱜᱮ, ᱟᱹᱰᱤ ᱜᱟᱱ ᱡᱟᱭᱜᱟ ᱤᱱᱠᱟᱧ ᱧᱮᱞ ᱟᱠᱟᱫ-ᱟ ᱚᱱᱟᱛᱮ ᱤᱱᱠᱟᱹᱧ ᱢᱮᱱ ᱫᱟᱲᱮᱭᱟᱜ ᱠᱟᱱᱟ᱾ ᱛᱚ ᱪᱮᱫ ᱞᱮᱠᱟ ᱟᱯᱮᱥᱮᱫ ᱫᱚ ᱦᱩᱭᱩᱜ ᱠᱟᱱᱟ?
ᱛᱚ ᱟᱞᱮ ᱥᱮᱱ ᱫᱚ ᱟᱸ ᱢᱟᱰᱣᱟ ᱞᱟᱛᱟᱨ ᱨᱮᱦᱚᱸ ᱦᱩᱭᱩᱜ ᱠᱟᱱᱟ ᱟᱨ ᱚᱱᱠᱟ ᱠᱩᱞᱦᱤ ᱨᱮᱦᱚᱸ ᱦᱩᱭᱩᱜ ᱠᱟᱱᱟ᱾ ᱵᱟᱱᱟᱨ ᱵᱟᱱᱟᱨ ᱜᱮ ᱦᱩᱭᱩᱜ ᱠᱟᱱᱟ᱾
ᱦᱩᱸ ᱛᱚᱵᱮ ᱱᱚᱜ-ᱚ ᱱᱚᱣᱟ ᱦᱚᱸ ᱧᱮᱞ ᱟᱠᱟᱱᱟ ᱵᱟᱝ ᱢᱟ ᱱᱩᱠᱩ ᱥᱟᱨᱟ ᱫᱟᱦᱲᱤ ᱫᱚ ᱚᱠᱟ ᱜᱷᱟᱹᱲᱤᱡ ᱠᱚ ᱢᱮᱛᱟᱣᱟᱜ-ᱟ ᱦᱟᱸᱜ? ᱢᱟᱥᱮ ᱞᱟᱹᱭ ᱢᱮ᱾
ᱥᱟᱨᱟ ᱫᱟᱹᱲᱦᱤ ᱫᱚ ᱡᱚᱠᱷᱚᱱ ᱵᱟᱹᱦᱩ ᱵᱟᱝᱠᱚ ᱩᱰᱩᱠᱮ ᱛᱚ ᱚᱱᱟ ᱞᱟᱦᱟᱨᱮ ᱩᱱᱤ ᱠᱩᱲᱤ ᱯᱟᱦᱴᱟ ᱥᱮᱫ ᱨᱮᱱ ᱟᱡ ᱫᱟᱫᱟ ᱟᱨ ᱵᱟᱝᱠᱷᱟᱱ ᱟᱡ ᱠᱟᱹᱴᱤᱡ ᱵᱚᱭᱦᱟ ᱠᱚᱲᱟ ᱜᱤᱫᱽᱨᱟᱹ ᱩᱱᱤᱜᱮ ᱟᱡ ᱱᱟᱣᱟ ᱡᱟᱶᱟᱭ ᱥᱟᱶᱛᱮ ᱥᱟᱨᱟ ᱫᱟᱹᱲᱦᱤ ᱟᱛᱟᱝ ᱫᱚ ᱦᱩᱭᱩᱜ-ᱟ ᱦᱩᱱᱟᱹ ᱟᱨ ᱱᱚᱣᱟ ᱫᱚ ᱵᱟᱹᱦᱩ ᱥᱤᱸᱫᱩᱨ ᱞᱟᱦᱟ ᱨᱮ ᱦᱩᱭᱩᱜ ᱠᱟᱱᱟ᱾
ᱟ ᱱᱚᱝᱠᱟ ᱢᱮᱱᱫᱚ ᱦᱮᱸ ᱵᱟᱹᱦᱩ ᱥᱤᱸᱫᱩᱨ ᱞᱟᱦᱟᱨᱮ ᱟᱨ ᱚᱸᱰᱮ ᱛᱚᱞ ᱠᱟᱭᱟᱭ ᱠᱷᱩᱱᱴᱤ ᱨᱮᱛᱚ᱾
ᱦᱳᱭ᱾
ᱟᱪᱪᱷᱟ ᱦᱮᱸ ᱱᱚᱣᱟ ᱦᱚᱸ ᱧᱮᱞᱚᱜᱚᱜ ᱠᱟᱱ ᱜᱮᱭᱟ ᱟᱨ ᱚᱱᱟ ᱛᱟᱭᱚᱢ ᱪᱩᱢᱟᱹᱱ ᱠᱚ ᱦᱩᱭ ᱵᱟᱲᱟᱜ-ᱟ᱾ ᱢᱟᱱᱮ ᱤᱛᱩᱫ ᱥᱤᱸᱫᱩᱨ ᱦᱩᱭ ᱛᱟᱭᱚᱢ᱾ ᱟᱨ ᱟᱫᱚ ᱚᱱᱟ ᱥᱟᱢᱟᱱ ᱠᱚᱫᱚ ᱪᱮᱫ ᱪᱮᱫ ᱠᱚ ᱮᱢ ᱫᱟᱲᱮᱭᱴ ᱟᱠᱚᱣᱟ ᱠᱚ ᱚᱱᱠᱟ? ᱟᱢᱟᱜ ᱵᱟᱰᱟᱭ ᱞᱮᱠᱟ ᱛᱮᱫᱚ᱾
ᱤᱧᱟᱹᱜ ᱵᱟᱰᱟᱭ ᱞᱮᱠᱟ ᱛᱮᱫᱚ ᱥᱟᱢᱟᱱ ᱫᱚ ᱱᱮᱛᱟᱨ ᱫᱚ ᱟ ᱰᱷᱮᱨ ᱜᱮᱠᱚ ᱮᱢᱟᱣᱟᱠᱚ ᱠᱟᱱᱟ ᱡᱟᱦᱟᱸ ᱞᱮᱠᱟ ᱧᱮᱞᱚᱜᱚᱜ ᱠᱟᱱᱟ᱾ ᱟᱨ ᱯᱟᱞᱟᱝ, ᱯᱷᱨᱤᱡᱽ, ᱟᱞᱢᱟᱨᱤ ᱟᱨ ᱛᱷᱟᱹᱨᱤ ᱵᱟᱴᱤ ᱢᱟ ᱛᱚ ᱦᱮᱜᱮ᱾ ᱛᱚ ᱡᱟᱦᱟᱸᱭ ᱫᱟᱲᱮᱭᱟᱜ ᱠᱷᱟᱱ ᱫᱚ ᱜᱟᱲᱤ ᱦᱚᱸᱠᱚ ᱮᱢᱟᱣᱟᱠᱚ ᱠᱟᱱᱟ ᱟᱨ ᱵᱟᱝᱠᱷᱟᱱ ᱥᱟᱭᱠᱮᱞ᱾ ᱮᱢᱟᱱ ᱛᱮᱭᱟᱜ ᱠᱚ᱾
ᱦᱮᱸ ᱱᱮᱛᱟᱨ ᱫᱚ ᱱᱚᱣᱟ ᱦᱚᱸ ᱟᱫᱚ ᱟᱵᱚ ᱵᱚ ᱥᱟᱶᱛᱟ ᱨᱮᱫᱚ ᱱᱚᱣᱟ ᱫᱟᱦᱮᱡᱽ ᱠᱚ ᱢᱮᱱᱟᱜ ᱵᱟᱲᱟᱜ ᱴ-ᱟ ᱥᱮ ᱵᱟᱝ ᱟᱫᱚ ᱚᱱᱟ ᱟᱢ ᱢᱮᱢ ᱞᱟᱹᱭ ᱫᱟᱲᱮᱜ ᱠᱮᱭᱟ ᱥᱮ ᱪᱮᱫ ᱞᱮᱠᱟ ᱦᱟᱸᱜ᱾
ᱦᱳᱭ ᱟᱵᱚ ᱥᱟᱱᱛᱟᱞ ᱥᱚᱢᱟᱡᱽ ᱨᱮᱫᱚ ᱫᱟᱦᱮᱡᱽ ᱫᱚ ᱵᱟᱹᱱᱩᱜ ᱟᱠᱟᱫᱟ᱾ ᱱᱤᱛ ᱦᱟᱹᱵᱤᱡ ᱛᱮ ᱧᱮᱞ ᱟᱠᱟᱱ ᱫᱚ᱾
ᱦᱮᱸ ᱟᱫᱚ ᱯᱟᱥᱮᱡ ᱱᱚᱣᱟ ᱦᱚᱸ ᱫᱟᱦᱮᱡᱽ ᱞᱮᱠᱟ ᱜᱮᱛᱚ ᱦᱩᱭ ᱫᱟᱲᱮᱭᱟᱜ-ᱟ ᱯᱟᱥᱮᱡ? ᱱᱚᱣᱟ ᱜᱟᱹᱲᱤ ᱠᱚ ᱮᱢᱟ ᱦᱟᱠᱚᱣᱟ ᱥᱮ ᱯᱟᱞᱟᱝ ᱠᱚᱠᱚ ᱮᱢᱟ ᱦᱟᱠᱚᱣᱟ᱾ ᱚᱱᱠᱟ ᱞᱮᱠᱟ ᱵᱟᱝ ᱵᱩᱡᱷᱟᱹᱜ ᱠᱟᱱᱟ ᱯᱟᱥᱮᱡ ᱚᱱᱠᱟ ᱟᱢᱟᱜ ᱦᱩᱫᱤᱥ ᱛᱮ?
ᱤᱧᱟᱹᱜ ᱦᱩᱫᱤᱥ ᱛᱮᱫᱚ ᱤᱱᱠᱟᱹ ᱫᱚ ᱵᱟᱝ ᱵᱩᱡᱷᱟᱹᱜ ᱠᱟᱱᱟ ᱚᱱᱟᱫᱚ ᱟᱸ ᱡᱟᱦᱟᱸᱭᱟᱜ ᱠᱩᱲᱟᱹᱣ ᱛᱤᱜ ᱪᱮᱫ ᱞᱮᱠᱟ ᱢᱮᱱᱟᱜ ᱛᱟᱭᱟ ᱛᱚ ᱚᱱᱠᱟᱜᱮ ᱩᱱᱤ ᱟᱭᱟᱜ ᱦᱤᱥᱟᱹᱵᱽ ᱛᱮ ᱮᱢᱟᱭ᱾ ᱛᱤᱱᱟᱹᱜ ᱮᱢ ᱫᱟᱲᱮᱭᱟᱜ-ᱟ ᱩᱱᱟᱹᱜ ᱡᱟᱹᱨᱩᱲᱴᱨᱤ ᱫᱚ ᱵᱟᱝ ᱠᱟᱱᱟ ᱠᱤ ᱮᱸ ᱮᱢ ᱛᱮᱦᱚᱸ ᱮᱢᱚᱜ ᱢᱟᱭ᱾
ᱦᱮᱸ ᱱᱚᱣᱟ ᱦᱚᱸ ᱟᱹᱰᱤ ᱱᱟᱯᱟᱭ ᱜᱮᱭᱟ ᱡᱮ ᱡᱩᱫᱤ ᱡᱟᱦᱟᱸᱭ ᱮᱸ ᱵᱟᱯᱞᱟᱜ ᱠᱟᱱᱟᱭ ᱥᱮ ᱢᱟᱱᱮ ᱵᱟᱹᱦᱩ ᱟᱹᱜᱩᱭᱮ ᱠᱟᱱᱟᱭ ᱥᱮ ᱡᱟᱦᱟᱸᱭ ᱠᱩᱲᱤ ᱵᱟᱯᱞᱟᱜ ᱠᱟᱱᱟ ᱟ ᱩᱱᱤ ᱯᱟᱦᱴᱟ ᱥᱮᱫ ᱠᱷᱚᱱ ᱥᱟᱢᱟᱱ ᱦᱚᱸ ᱪᱟᱞᱟᱣ ᱛᱚᱨᱟᱜ ᱠᱷᱚ ᱫᱚ ᱟᱹᱰᱤ ᱱᱟᱯᱟᱭ ᱦᱮᱱᱟᱜ-ᱟ ᱡᱮ ᱞᱮᱱᱫᱮᱱ ᱫᱚ ᱢᱮᱱᱫᱚ ᱠᱚᱭ ᱟᱨ ᱮᱢ ᱫᱚ ᱦᱩᱭᱩᱜ ᱫᱚᱨᱠᱟᱨ ᱠᱟᱱ ᱜᱮᱭᱟ ᱚᱱᱟ ᱫᱚ ᱢᱤᱫᱴᱮᱡ ᱜᱚᱲᱚ ᱞᱮᱠᱟᱛᱮ᱾ ᱟᱨ ᱱᱚᱣᱟ ᱠᱚ ᱡᱤᱱᱤᱥ ᱵᱟᱯᱞᱟ ᱚᱠᱛᱮ ᱧᱟᱢ ᱛᱚᱨᱟᱜ ᱠᱟᱱᱟ ᱠᱷᱟᱱ ᱫᱚ ᱟᱹᱰᱤ ᱱᱟᱯᱟᱭ᱾ ᱠᱷᱚᱴᱟᱨᱪᱟ ᱢᱟ ᱦᱩᱭᱩᱜ ᱠᱟᱱ ᱜᱮᱭᱟ ᱟᱨ ᱥᱟᱢᱟᱱ ᱠᱚ ᱧᱟᱢᱚᱜ ᱫᱚᱨᱠᱟᱨ ᱠᱟᱱ ᱜᱮᱭᱟ, ᱥᱮ ᱪᱮᱫ ᱞᱮᱠᱟ?
ᱦᱳᱭ ᱥᱟᱢᱟᱱ ᱠᱚ ᱧᱟᱢᱚᱜ ᱫᱚ ᱡᱟᱦᱟᱸ ᱞᱮᱠᱟ ᱜᱮ ᱩᱱᱤ ᱟᱠᱚ ᱥᱮᱱ ᱟᱡ ᱮ ᱠᱩᱥᱤᱭᱟᱜ ᱠᱟᱱ᱾ ᱡᱟᱦᱟᱸᱭ ᱜᱟᱨᱡᱮᱱ ᱠᱟᱱᱟᱭ ᱚᱲᱟᱜ ᱨᱮᱱ ᱛᱚ ᱩᱱᱤ ᱪᱮᱫ ᱞᱮᱠᱟᱭ ᱠᱩᱲᱟᱹᱣ ᱫᱟᱲᱮᱭᱟᱜ ᱠᱟᱱ ᱚᱱᱟ ᱞᱮᱠᱟᱜᱮ ᱮᱢ ᱫᱟᱲᱮᱭᱟᱜᱼᱟ ᱠᱷᱟᱱ ᱫᱚ᱾ ᱡᱩᱛ ᱠᱚᱜᱼᱟ᱾ ᱟᱨ ᱟᱯ ᱥᱮᱱ ᱫᱚ ᱪᱮᱫ ᱞᱮᱠᱟ ᱦᱩᱭᱩᱜ ᱠᱟᱱᱟ?
ᱦᱮᱸ ᱟᱞᱮ ᱥᱮᱫ ᱦᱚᱸ ᱱᱚᱣᱟ ᱥᱟᱢᱟᱱ ᱠᱚᱫᱚ ᱮᱢ ᱵᱟᱲᱟ ᱦᱟᱠᱚᱣᱟ ᱠᱚ ᱟᱨ ᱞᱟᱦᱟ ᱛᱮᱱ ᱚᱱᱟ ᱡᱟᱦᱟᱸ ᱪᱩᱢᱟᱱ ᱠᱚ ᱦᱩᱭ ᱵᱟᱲᱟᱜ ᱠᱟᱱ ᱛᱟᱦᱮᱱᱟ ᱢᱤᱫ ᱫᱩᱲᱩᱵ ᱫᱚ ᱢᱤᱫ ᱫᱩᱲᱩᱵ ᱛᱮ ᱵᱟᱨ ᱜᱷᱟᱱᱴᱟ ᱥᱮ ᱯᱮ ᱜᱷᱟᱱᱴᱟ ᱠᱚ ᱫᱩᱲᱩᱵ ᱠᱟᱱ ᱛᱟᱦᱮᱱᱟ᱾ ᱛᱚ ᱚᱱᱠᱟ ᱫᱚ ᱵᱟᱝᱠᱚ ᱫᱩᱲᱩᱵ ᱠᱟᱱᱟ ᱦᱟᱸᱜ ᱱᱮᱛᱟᱨ ᱢᱟ᱾ ᱠᱷᱟᱹᱞᱤ ᱱᱤᱭᱚᱢ ᱤᱱᱟᱹᱜ ᱞᱮᱠᱟ ᱜᱮᱞᱴᱟᱜ ᱦᱚᱲ ᱥᱮ ᱯᱚᱱᱫᱽᱨᱚᱴᱟᱜ ᱜᱮᱞ ᱢᱚᱬᱮ ᱴᱟᱜ ᱚᱱᱠᱟ ᱦᱚᱲ ᱠᱚ ᱫᱩᱲᱩᱵᱼᱟ, ᱟᱨ ᱚᱱᱟ ᱛᱟᱭᱚᱢ ᱫᱚ ᱰᱟᱭᱨᱮᱠᱴ ᱥᱚᱡᱷᱮ ᱥᱚᱡᱷᱮ ᱠᱚ ᱮᱢ ᱵᱟᱲᱟ ᱟᱠᱚᱣᱟ᱾ ᱚᱱᱠᱟ ᱦᱟᱸᱜ ᱤᱧ ᱧᱮᱞ ᱟᱠᱟᱜᱼᱟ ᱟᱞᱮ ᱥᱮᱱᱟᱜ ᱞᱮᱠᱟᱛᱮ ᱟᱫᱚ ᱩᱱᱠᱩ ᱞᱚᱢᱛᱟᱜ ᱡᱟᱦᱟᱸ ᱠᱚ ᱛᱟᱦᱮᱱ ᱠᱟᱱᱟ ᱩᱱᱠᱩ ᱞᱚᱢᱛᱟᱜ ᱫᱚ ᱱᱟᱦᱟᱜ ᱠᱟᱹᱣᱰᱤ ᱠᱚᱫᱚ ᱠᱚᱢ ᱧᱚᱜ ᱜᱮᱠᱚ ᱧᱟᱢ ᱮᱫᱟ ᱱᱮᱛᱟᱨ ᱫᱚ ᱯᱟᱥᱮᱡ᱾ ᱟᱫᱚ ᱟᱯᱮ ᱥᱮᱫ ᱪᱮᱫ ᱞᱮᱠᱟ ᱦᱟᱸᱜ ᱵᱩᱡᱷᱟᱹᱜ ᱠᱟᱱᱟ?
ᱦᱳᱭ ᱟᱞᱮ ᱥᱮᱱ ᱦᱚᱸ ᱚᱱᱠᱟᱜᱮ ᱟ ᱞᱚᱱᱛᱟ ᱫᱚ ᱞᱟᱦᱟ ᱫᱚ ᱤᱭᱟᱹ ᱨᱮᱠᱚ ᱮᱟᱣᱟᱠᱚ ᱠᱟᱱ ᱛᱟᱦᱮᱱᱟ ᱥᱟᱠᱟᱢ ᱯᱷᱩᱲᱩᱜ ᱨᱮ ᱛᱚ ᱱᱮᱛᱟᱨ ᱫᱚ ᱩᱱᱠᱩ ᱨᱮ ᱦᱚᱸ ᱟᱞᱮ ᱛᱮ ᱛᱷᱟᱹᱨᱤ ᱦᱚᱸᱠᱚ ᱮᱢᱟᱣᱟᱠᱚ ᱠᱟᱱᱟ᱾ ᱚᱱᱟ ᱛᱷᱟᱹᱨᱤ ᱨᱮᱜᱮ ᱯᱟᱭᱥᱟ ᱠᱚ ᱮᱢᱟᱣᱟᱠᱚ ᱠᱟᱱᱟ᱾
ᱢᱮᱱᱠᱷᱟᱱ ᱩᱱᱠᱩ ᱫᱚ ᱯᱷᱩᱲᱩᱜ ᱨᱮᱜᱮ ᱮᱢᱟᱠᱚ ᱞᱮᱠᱷᱟᱡ ᱜᱮ ᱴᱷᱤᱠᱚᱜᱼᱟ᱾ ᱪᱮᱫᱟᱜ ᱥᱮ ᱱᱟᱥᱮᱱᱟᱜ ᱵᱚᱱᱚᱫᱚᱞ ᱫᱚ ᱵᱟᱭ ᱜᱟᱱᱚᱜᱼᱟ ᱡᱚᱛᱚ ᱨᱮᱫᱚ᱾ ᱟᱨ ᱵᱟᱝᱠᱷᱟᱱ ᱫᱚ ᱟ ᱪᱷᱟᱹᱛᱤᱠ ᱨᱮᱭᱟᱜ ᱨᱮᱦᱚᱸ ᱟᱨ ᱟᱵᱚᱣᱟᱜ ᱨᱮᱦᱚᱸ ᱟᱫᱚ ᱟᱵᱚᱣᱟᱜ ᱨᱮᱫᱚ ᱦᱟᱸᱜ ᱵᱟᱸᱵᱽᱲᱮ ᱠᱚᱫᱚ ᱵᱟᱠᱚ ᱛᱟᱦᱮᱱᱟ, ᱥᱮᱠᱚ ᱛᱟᱦᱮᱱᱟ?
ᱵᱟᱸᱵᱽᱲᱮ ᱠᱚ ᱟᱵᱚᱣᱟᱜ ᱨᱮ ᱛᱟᱦᱮᱱᱚᱜ ᱠᱟᱱ ᱜᱮᱭᱟ ᱠᱚ, ᱩᱱᱠᱩ ᱦᱚᱸ ᱟ ᱥᱟ ᱥᱟᱠᱟᱢ ᱨᱮᱱᱟᱝ ᱯᱷᱩᱲᱩᱜ ᱨᱮᱜᱮ ᱯᱟᱭᱥᱟ ᱠᱚ ᱮᱢᱟᱣᱟᱠᱚ ᱠᱟᱱᱟ᱾
ᱟᱪᱪᱷᱟ ᱛᱚ ᱦᱮᱸ ᱦᱮᱸ ᱢᱮᱱᱫᱟ ᱟᱵᱚ ᱫᱚ ᱟᱵᱚᱣᱟᱜ ᱞᱮᱠᱟ ᱛᱮᱜᱮ᱾ ᱟᱨ ᱨᱮ ᱚᱱᱟ ᱛᱟᱭᱚᱢ ᱵᱟᱯᱞᱟ ᱠᱟᱛᱮᱫ ᱚᱱᱮ ᱜᱟᱹᱰᱤ ᱛᱮᱵᱚᱱ ᱨᱩᱣᱟᱹᱲ ᱪᱟᱞᱟᱜᱼᱟ ᱟᱨ ᱡᱟᱦᱟᱸ ᱚᱲᱟᱜ ᱨᱮᱦᱚᱸ ᱪᱩᱢᱟᱹᱱ ᱦᱩᱭᱩᱜᱼᱟ ᱟᱨ ᱦᱟᱸᱰᱮ ᱚᱲᱟᱜ ᱚᱲᱟᱜ ᱨᱮᱦᱚᱸ, ᱦᱮᱸ ᱥᱮ ᱵᱟᱝ?
ᱦᱳᱭ, ᱚᱲᱟᱜ ᱨᱮᱱ ᱦᱚᱲ ᱜᱮ ᱞᱟᱦᱟ ᱫᱚ ᱪᱩᱢᱟᱹᱲᱟ ᱦᱩᱭᱩᱜᱼᱟ ᱥᱮᱭ ᱵᱟᱫᱽ ᱜᱮ ᱮᱢ ᱟᱛᱳ ᱠᱚᱨᱮᱱ ᱦᱚᱲ ᱥᱮ ᱯᱮᱲᱟ ᱠᱚᱫᱚ ᱠᱚ ᱪᱩᱢᱟᱹᱲᱟ ᱠᱚᱣᱟ᱾